ᱟᱨᱜᱤ
ᱦᱚᱭ ᱡᱚᱦᱟᱨ, ᱡᱚᱦᱟᱨ,
ᱦᱚᱸ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱚᱸᱻ
ᱜᱮ
ᱡᱚᱢ ᱵᱟᱲᱟ ᱦᱩᱭᱱᱟ?
ᱦᱮᱸ ᱦᱳᱭ ᱠᱟᱱᱟ ᱡᱚᱢ ᱵᱟᱲᱟ ᱠᱚᱫᱚ᱾
ᱚ ᱡᱚᱢ ᱠᱟᱛᱮᱫ ᱜᱮᱯᱮ ᱟᱹᱣᱨᱤ ᱦᱩᱭᱩᱜᱼᱟ ᱱᱚᱜᱼᱚᱭ᱾ ᱤᱥᱤᱱ ᱵᱟᱲᱟ ᱠᱚ ᱪᱟᱞᱩᱜ ᱠᱟᱱᱟ᱾
ᱪᱮᱫ ᱠᱚ ᱩᱛᱩ ᱵᱟᱲᱟᱜ ᱠᱟᱱᱟ ᱛᱚᱵᱮ ᱜᱚᱝᱠᱮ?
ᱚᱱᱟ ᱚᱲᱟᱜ ᱠᱚᱨᱮ ᱡᱟ ᱩᱛᱩ ᱠᱚ ᱨᱚᱦᱚᱭ ᱦᱩᱭ ᱞᱮᱱᱟ ᱤᱱᱟᱹ ᱠᱚᱜᱮ ᱟᱨ ᱪᱮᱫ ᱮᱢ ᱡᱚᱢᱟ ᱜᱚᱨᱚᱢ ᱠᱟᱱᱟ᱾
ᱦᱩᱸ
ᱡᱟᱹᱥᱛᱤᱢ ᱡᱚᱢ ᱨᱮᱦᱚᱸ ᱞᱟᱡ ᱠᱚ ᱵᱟᱹᱲᱤᱡᱼᱚᱜ ᱠᱟᱱᱟ᱾
ᱦᱳᱭ ᱦᱳᱭ ᱟᱹᱰᱤ ᱜᱚᱨᱚᱢ ᱠᱟᱱᱟ ᱛᱚᱵᱮ ᱟᱯᱮ ᱥᱮᱫ ᱫᱚ?
ᱦᱩᱸ ᱦᱩᱸ ᱫᱟᱜ ᱫᱟᱭ ᱟᱨᱚ ᱥᱤᱛᱩᱝ ᱦᱚᱸ ᱡᱟᱹᱥᱛᱤ ᱜᱮ ᱥᱤᱛᱩᱝ ᱫᱟ ᱥᱮ,
ᱦᱩᱸᱻ
ᱫᱟᱜ ᱵᱟᱲᱟᱭᱟᱭ ᱥᱮ ᱵᱟᱝ ᱚᱱᱛᱮ ᱫᱚ?
ᱦᱳᱭ ᱱᱚᱛᱮ ᱫᱟᱜ ᱵᱟᱲᱟᱭᱮᱫ ᱜᱮᱭᱟᱭ ᱥᱤᱛᱩᱚᱝ ᱫᱚ ᱦᱳᱭ ᱦᱚᱞᱟ ᱢᱟᱫᱷᱮᱨ ᱠᱷᱚᱱ ᱜᱮ ᱱᱟᱜ ᱥᱤᱛᱩᱝ ᱧᱚᱜ ᱠᱟᱫᱟ ᱛᱤᱦᱮᱧ ᱫᱚ ᱟᱨᱦᱚᱸ ᱛᱷᱚᱲᱟ ᱡᱟᱹᱥᱛᱤ ᱧᱚᱜ ᱱᱟᱦᱟᱜ
ᱚ ᱟᱨ ᱫᱟᱜ ᱡᱟᱹᱲᱤ ᱠᱚ
ᱦᱮᱸ ᱫᱟᱜ ᱡᱟᱹᱲᱤ ᱠᱚᱫᱚ ᱮᱠᱟᱞ ᱴᱷᱤᱠ ᱜᱮᱭᱟ ᱦᱟᱸᱜ ᱱᱚᱛᱮ ᱫᱚ
ᱦᱮᱸ
ᱱᱚᱜᱼᱚᱭ ᱦᱩᱲᱩ ᱠᱩ ᱵᱟᱹᱫᱽ ᱨᱮ ᱨᱚᱦᱚᱭ ᱦᱩᱭᱩᱜ ᱠᱟᱱᱟ ᱦᱟᱸᱜ
ᱚ ᱨᱚᱦᱚᱭ ᱠᱚᱯᱮ ᱮᱛᱚᱦᱚᱵ ᱠᱟᱜᱼᱟ
ᱦᱮᱸ ᱱᱚᱛᱮ ᱫᱚ ᱨᱚᱦᱚᱭ ᱠᱚᱞᱮ ᱮᱛᱚᱦᱚᱵ ᱫᱟ ᱱᱟᱦᱟᱜ
ᱥᱮᱨᱢᱟ ᱫᱟᱜ ᱛᱤᱜᱤ ᱥᱮ ᱦᱮᱸ?
ᱦᱮᱸ ᱥᱮᱨᱢᱟ ᱫᱟᱜ ᱛᱤᱜᱤ ᱱᱟᱦᱟᱜ᱾
ᱚ ᱟᱨ ᱜᱟᱰᱟ ᱢᱩᱰᱩ ᱠᱚᱨᱮ ᱱᱟᱜ ᱫᱟᱜ ᱠᱚᱫᱚ ᱠᱷᱮᱛ ᱠᱚᱨᱮ ᱧᱟᱢ ᱜᱮᱭᱟᱭ ᱥᱮ ᱵᱟᱝ?
ᱜᱟᱰᱟᱼᱢᱩᱸᱰᱩ ᱠᱚᱨᱮᱱᱟᱜ ᱫᱚ ᱚᱱᱠᱟ ᱵᱟᱭ ᱧᱟᱢᱟ ᱢᱮᱱᱠᱷᱟᱱ ᱱᱚᱝᱠᱟ ᱥᱮᱨᱢᱟ ᱡᱟᱹᱲᱤᱛᱮ ᱫᱟᱜ ᱠᱚ ᱯᱮᱨᱮᱡ ᱞᱮᱱᱠᱷᱟᱱ ᱦᱮᱸ ᱡᱟᱹᱯᱟᱹᱭ ᱤᱭᱟᱹ ᱠᱚ ᱢᱮᱱᱟᱜᱼᱟ ᱱᱟᱦᱜ᱾
ᱟᱪᱪᱷᱟ ᱦᱮᱸ
ᱦᱟ ᱤᱱᱟᱹ ᱛᱤᱜᱤ ᱱᱟᱦᱜ ᱦᱤᱡᱩᱜᱼᱟ ᱜᱩᱴᱟ ᱵᱩᱨᱥᱟ ᱜᱤ ᱱᱟᱦᱜ᱾ ᱟᱱᱛᱮ ᱫᱚ ᱫᱟᱜ ᱨᱮᱱᱟᱜ ᱟᱠᱟᱞ ᱫᱚ ᱵᱟᱝ ᱦᱩᱭᱩᱜᱼᱟ
ᱦᱩᱸ ᱥᱮᱨᱢᱟᱨᱮ ᱢᱤᱫ ᱴᱮᱠᱟᱨ ᱜᱮᱯᱮ ᱨᱚᱦᱚᱭ ᱜᱮᱭᱟ ᱥᱮ ᱵᱟᱨ ᱛᱮᱠᱦᱟᱱ ᱜᱮ?
ᱟ ᱱᱚᱛᱮ ᱫᱚ ᱱᱟᱦᱟᱜ ᱢᱤᱫ ᱛᱮᱠᱷᱟᱱ ᱜᱮᱞᱮ ᱨᱚᱦᱚᱭᱟ᱾
ᱚ
ᱚᱝᱠᱟ ᱵᱟᱨ ᱛᱮᱠᱷᱟ ᱫᱚ ᱵᱟᱝ ᱦᱩᱭᱩᱜᱼᱟ ᱱᱛᱮ ᱢᱟᱱᱮ ᱵᱳᱨᱤᱝ ᱠᱚᱦᱚᱸ ᱵᱟᱹᱱᱩᱜ-ᱟ ᱛᱚ ᱟᱨ ᱱᱚᱛᱮ ᱢᱟ ᱵᱳᱨᱤᱝ ᱠᱚ ᱞᱟᱜᱟᱜᱼᱟ
ᱟᱪᱪᱷᱟ ᱢᱟᱱᱮ ᱢᱤᱫ ᱛᱤᱠᱷᱟᱨ ᱨᱮᱜᱮ ᱫᱟᱭᱟ ᱯᱮ ᱨᱚᱦᱚᱭᱟ ᱤᱱᱟᱹᱜᱤ ᱥᱮᱨᱢᱟ ᱫᱚ ᱠᱩᱞᱟᱹᱜ ᱜᱮᱭᱟ ᱵᱟᱝ? ᱡᱚᱢ ᱯᱩᱨᱟᱹᱜ ᱜᱮᱭᱟ᱾
ᱞᱟᱹᱣ ᱤᱱᱟᱹᱜᱤ ᱟᱨᱦᱚᱸ ᱚᱱᱮ ᱟᱠᱷᱨᱤᱧ ᱠᱚᱦᱚᱸ ᱦᱩᱭᱩᱜ ᱜᱮᱭᱟ ᱥᱮ ᱤᱱᱟᱹ ᱠᱷᱚᱡ ᱜᱤ
ᱟᱪᱪᱷᱟ᱾
ᱟᱯᱮ ᱥᱮᱜ ᱫᱚ?
ᱟᱞᱮ ᱦᱚᱸ ᱟᱞᱮ ᱫᱚ ᱵᱟᱨ ᱛᱮᱠᱦᱟᱱ ᱜᱮᱞᱮ ᱨᱚᱦᱚᱭ ᱜᱮᱭᱟ᱾
ᱵᱟᱫᱽᱠᱟᱨ᱾
ᱦᱩᱸ ᱦᱩᱸ ᱟᱞᱮ ᱛᱚ ᱫᱟᱜ ᱠᱚᱭ ᱧᱟᱢ ᱜᱮᱭᱟ ᱥᱮ ᱫᱷᱚᱨᱚᱱ ᱨᱮᱦᱚᱸ ᱠᱮᱱᱮᱞ ᱠᱩ ᱢᱮᱱᱟᱜᱼᱟ ᱜᱟᱰᱟ ᱠᱚᱨᱮ ᱚᱱᱟ ᱠᱚᱨᱮ ᱠᱚ ᱫᱟᱜ ᱠᱩ ᱠᱷᱮᱛ ᱠᱚᱨᱮ ᱛᱤᱭᱟᱹᱜ ᱜᱮᱭᱟᱭ᱾
ᱦᱩᱸ
ᱩᱛᱩ ᱠᱚᱢ ᱨᱚᱦᱚᱭ ᱵᱟᱲᱟ ᱟᱠᱟᱫᱟ ᱥᱮ ᱵᱟᱝ᱾
ᱦᱳᱭ ᱜᱚᱝᱠᱮ ᱟᱞᱮ ᱥᱮᱫ ᱫᱚ ᱩᱛᱩ ᱠᱚᱫᱚ ᱱᱟᱦᱟᱜ᱾ ᱠᱚᱢ ᱫᱷᱟᱨᱟ ᱜᱮᱞᱮ ᱨᱚᱦᱚᱭ ᱵᱟᱲᱟᱭ ᱫᱚ᱾ ᱚᱱᱛᱮ ᱫᱚ ᱡᱟᱜᱮ ᱩᱛᱩ ᱡᱚᱢ ᱞᱮᱠᱟ᱾ ᱦᱮᱸ ᱚᱲᱟᱜ ᱡᱚᱢ ᱞᱮᱠᱟ
ᱟᱠᱷᱨᱤᱧ ᱠᱚᱫᱚ ᱵᱟᱝ ᱜᱟᱱᱚᱜ ᱜᱮᱭᱟ?
ᱪᱮᱫ ᱠᱚ
ᱟᱠᱷᱨᱤᱧ ᱠᱚᱜᱮᱭᱟᱯᱮ ᱥᱮ ᱵᱟᱝ ᱩᱛᱩ ᱠᱚ
ᱦᱳᱭ ᱵᱟᱝ ᱜᱟᱱᱚᱜ-ᱟ ᱱᱚᱛᱮ ᱫᱚ ᱢᱟᱱᱮ ᱟᱹᱰᱤ ᱟ ᱥᱟᱜᱤ ᱢᱟ ᱵᱚᱞᱮ ᱨᱚᱦᱚᱭ ᱥᱮ
ᱚ ᱢᱟᱱᱮ ᱚᱲᱟᱜ ᱨᱮ ᱡᱚᱢ ᱞᱮᱠᱟ ᱫᱚ ᱜᱟᱱᱚᱜ-ᱟ ᱦᱳᱭ ᱥᱮ ᱵᱟᱝ
ᱱᱚᱛᱮ ᱢᱟᱱᱮ ᱫᱚᱞᱦᱟ ᱡᱚᱢᱤ ᱜᱮ ᱡᱟᱹᱥᱛᱤ ᱞᱟᱹᱛᱤ ᱢᱮᱱᱟᱜ-ᱟ ᱱᱟᱦᱟᱜ ᱚᱱᱠᱟ ᱠᱚᱴᱠᱚᱟᱹ ᱡᱚᱢᱤ ᱠᱚᱢᱟ ᱛᱷᱚᱲᱟ ᱜᱮᱭᱟ
ᱟᱪᱪᱷᱟ ᱟᱨ ᱠᱷᱮᱛ ᱛᱮᱢ ᱪᱟᱞᱟᱣ ᱞᱮᱱ-ᱟ ᱥᱮ ᱵᱟᱝ? ᱛᱤᱦᱤᱧ ᱫᱚ
ᱦᱮᱸ ᱪᱟᱞᱟᱣ ᱠᱟᱛᱮᱜ ᱱᱤᱭᱟᱹ ᱜᱷᱟᱹᱲᱤᱡ ᱜᱮ ᱦᱳ ᱟᱠᱟᱱᱟ ᱱᱟᱜ
ᱦᱩᱸ ᱦᱩᱸ
ᱰᱟᱹᱵᱨᱟᱹ ᱥᱟᱛᱟᱺᱵᱲᱟ ᱩᱢ ᱯᱷᱟᱨᱪᱟ ᱵᱟᱲᱟ ᱠᱟᱛᱮᱫ ᱱᱟᱦᱟᱜ
ᱫᱟᱠᱟ ᱠᱚ ᱡᱚᱢ ᱵᱟᱲᱟ ᱠᱟᱛᱮᱫ ᱱᱚᱜ ᱚᱭ ᱱᱤᱛ ᱫᱚ ᱫᱟᱨᱮ ᱵᱩᱴᱟᱹ ᱨᱮ ᱢᱤᱹᱧᱟ ᱦᱟᱜ ᱠᱟᱡᱟᱠ ᱞᱚᱞᱚ ᱠᱟᱱᱟ
ᱦᱚᱭ ᱵᱟᱲᱟᱭᱟᱭ ᱥᱮ ᱵᱟᱝ?
ᱦᱮᱸ ᱦᱟᱞᱟᱭ ᱦᱟᱞᱟᱭ ᱦᱩᱭ ᱵᱟᱲᱟᱭᱮᱫ ᱱᱟᱦᱟᱜ
ᱚ ᱫᱟᱨᱮ ᱵᱩᱴᱟᱹ ᱨᱮᱦᱚᱸ ᱫᱚᱢᱮ ᱜᱚᱨᱚᱢ ᱵᱩᱡᱷᱟᱹᱜ ᱠᱟᱱᱟ ᱦᱚᱭ ᱦᱚᱸ ᱵᱟᱝ ᱮ ᱦᱚᱭ ᱫᱚ ᱚᱱᱠᱟ ᱫᱚ ᱵᱟᱝ
ᱦᱳᱭ ᱦᱳᱭ ᱮᱠᱫᱚᱢ
ᱟᱨ ᱚᱲᱟᱜ ᱠᱚᱨᱮ
ᱦᱮᱸ ᱩᱱᱠᱩ ᱠᱚᱦᱚᱸ ᱚᱲᱟᱜ ᱠᱚᱨᱮ ᱜᱮ ᱱᱟᱦᱟᱜ ᱥᱟᱱᱟᱢ ᱠᱚᱜᱮ ᱡᱤᱨᱟᱹᱣ ᱵᱟᱲᱟ ᱦᱩᱭ ᱠᱟᱱᱟ
ᱟᱨ ᱠᱷᱮᱛ ᱨᱮᱦᱚᱸ ᱫᱚᱢᱮ ᱞᱚᱞᱚ ᱥᱤᱛᱩᱝ ᱦᱩᱸ ᱛᱤᱱᱟᱹᱜ ᱮᱢ ᱠᱟᱹᱢᱤᱭᱟ ᱵᱟᱝ
ᱤᱧ ᱦᱚᱸ ᱵᱟᱝ ᱥᱟᱱᱟᱜ ᱠᱟᱱ ᱫᱚ
ᱦᱩᱸ ᱦ ᱟᱨ ᱱᱩᱱᱟᱹᱜ ᱞᱚᱞᱚ ᱵᱩᱡᱟᱹᱣ ᱞᱮᱱᱠᱷᱟᱱ ᱟᱨ ᱥᱤᱛᱩᱝ ᱦᱚᱸ ᱫᱚᱢᱮ ᱡᱟᱹᱥᱛᱤ ᱜᱮ ᱥᱤᱛᱩᱝ ᱫᱟᱢᱮ ᱪᱤᱠᱟᱢ ᱠᱟᱹᱢᱤᱭᱟ ᱱᱩᱱᱟᱹᱜ ᱥᱤᱛᱩᱝ ᱫᱚ
ᱦᱭ ᱡᱮ
ᱱᱤᱡᱮ ᱦᱚᱲᱢᱚ ᱦᱚᱸᱛᱚ ᱧᱮᱞᱜᱮ ᱞᱟᱜᱟᱜ-ᱟ ᱦᱚᱲᱢᱚ ᱫᱟᱲᱮ ᱛᱮᱜᱮ ᱛᱚ ᱠᱟᱹᱢᱤ ᱫᱚ
ᱦᱳᱭ ᱦᱳᱭ ᱮᱸᱠᱫᱚᱢ ᱟᱹᱰᱤ ᱢᱩᱥᱠᱤᱞ ᱜᱮ ᱵᱩᱡᱷᱟᱣ ᱠᱟᱱ
ᱟᱹᱰᱤ ᱢᱩᱥᱠᱤᱞ ᱜᱮ ᱟᱨ ᱵᱟᱝ ᱮᱢ ᱠᱟᱹᱢᱤ ᱞᱮᱠᱟᱱᱡ ᱦᱚᱸ ᱪᱤᱠᱟᱛᱮ ᱜᱟᱱᱚᱜ-ᱟ
ᱵᱟᱝ ᱦᱮᱸ ᱠᱟᱹᱢᱤ ᱵᱷᱚᱨᱥᱟ ᱜᱮ ᱡᱚᱢ ᱠᱚᱦᱚᱸ ᱦᱩᱭᱩᱜ ᱠᱟᱱᱟ ᱟᱫᱚ ᱚᱱᱛᱮ ᱫᱚ ᱪᱮᱫ ᱠᱚ ᱦᱩᱲᱩ ᱠᱚᱯᱮ ᱪᱟᱥ ᱜᱮᱭᱟ ᱜᱚᱝᱠᱮ?
ᱢᱟᱱᱮ ᱡᱟᱦᱟᱸ ᱠᱤ ᱢᱟᱱᱮ ᱡᱚᱢ ᱜᱟᱱᱚᱜᱞᱮᱠᱟᱜᱮ ᱚᱱᱟ ᱠᱚᱜᱮ
ᱦᱮᱸ
ᱥᱟᱱᱟᱢ ᱦᱟᱥᱟ ᱨᱮᱛᱚ ᱟᱨ ᱥᱟᱱᱟᱢ ᱞᱮᱠᱟᱱ ᱦᱩᱲᱩ ᱦᱚᱸ ᱵᱟᱝ ᱜᱟᱱᱚᱜ-ᱟ
ᱦᱳᱭ ᱦᱳᱭ ᱚᱱᱟ ᱫᱚ
ᱦᱩᱸ ᱦᱩᱸ
ᱥᱟᱱᱟᱢ ᱦᱟᱥᱟᱨᱮ ᱥᱟᱱᱟᱢ ᱞᱮᱠᱟᱱ ᱦᱩᱲᱩ ᱢᱟ ᱵᱟᱭ ᱜᱟᱱᱚᱜ- ᱟ ᱦᱩᱸ ᱱᱚᱛᱮ ᱦᱚᱸ ᱚᱱᱠᱟᱜ ᱜᱮ ᱱᱟᱦᱟᱜ
ᱟᱨ ᱩᱛᱩ ᱠᱚ ᱪᱮᱫᱠᱟ ᱫᱟᱢ ᱵᱟᱲᱦᱟᱣ ᱠᱟᱱᱟ ᱵᱟᱡᱟᱨ ᱠᱚᱨᱮ ᱫᱚ
ᱦᱮᱸ ᱱᱚᱛᱮ ᱫᱚ ᱟᱹᱰᱤ ᱟᱹᱰᱤ ᱪᱚᱲᱟ ᱫᱚ ᱵᱟᱹᱱᱩᱜ ᱟ ᱱᱟᱦᱟᱜ
ᱦᱩᱸ
ᱮᱱᱦᱚᱸ
ᱮᱱᱦᱚᱸ ᱱᱚᱛᱮ ᱫᱚ ᱜᱟᱰᱟ ᱱᱟᱹᱲᱤ ᱯᱟᱲᱟᱣ ᱮᱱᱟ ᱥᱮ ᱟᱫᱚ ᱩᱛᱩ ᱠᱚᱫᱚ ᱥᱟᱱᱟᱢ ᱞᱮᱠᱟ ᱠᱚ ᱨᱚᱦᱚᱭ ᱜᱮᱭᱟ ᱠᱚ ᱟᱫᱚ ᱟᱠᱷᱨᱤᱧ ᱦᱚᱸᱠᱚ ᱟᱠᱷᱨᱤᱧ ᱜᱮᱭᱟ ᱠᱚ᱾ ᱮᱱ ᱨᱮᱦᱚᱸ ᱫᱟᱢ ᱫᱚ ᱡᱟᱹᱥᱛᱤ ᱜᱮ ᱢᱮᱱᱟᱜ ᱜᱮᱭᱟ, ᱱᱚᱝᱠᱟ ᱨᱟᱠᱟᱵ ᱠᱟᱱ ᱜᱮᱭᱟ ᱫᱟᱢ ᱠᱚᱫᱚ᱾
ᱚᱻ᱾
ᱟᱹᱞᱩ ᱠᱚᱨᱮᱱᱟᱜ ᱫᱟᱢ ᱜᱮ ᱠᱚᱢ ᱜᱮᱭᱟ᱾
ᱦᱸᱻ᱾ ᱚᱱᱛᱮ ᱫᱚ ᱵᱩᱨᱩ ᱫᱤᱥᱚᱢ ᱥᱮ ᱴᱟᱹᱰᱤ ᱫᱤᱥᱚᱢ?
ᱱᱚᱛᱮ ᱫᱚ ᱵᱤᱨ ᱫᱤᱥᱚᱢ ᱞᱟᱹᱭ ᱜᱟᱱᱚᱜᱼᱟ᱾ ᱴᱟᱹᱰᱤ ᱫᱤᱥᱚᱢ ᱦᱚᱸ ᱵᱟᱝ ᱚᱱᱛᱮ ᱵᱤᱨ ᱫᱤᱥᱚᱢ ᱮᱠᱫᱚᱢ᱾
ᱵᱤᱨ ᱫᱤᱥᱚᱢ ᱱᱟᱥᱮ
ᱦᱮᱸ ᱟᱞᱮ ᱫᱚ ᱚᱱᱛᱮ ᱵᱤᱨ ᱫᱤᱥᱚᱢ ᱠᱟᱱᱟᱞᱮ᱾ ᱵᱤᱨ ᱠᱚ ᱢᱮᱱᱟᱜᱼᱟ ᱮᱠᱫᱚᱢ ᱥᱟᱨᱡᱚᱢ ᱵᱤᱨ ᱠᱚ᱾
ᱦᱸᱻ᱾ ᱵᱩᱨᱩ ᱠᱚᱫᱚ ᱵᱟᱹᱱᱩᱜᱼᱟ?
ᱵᱩᱨᱩ ᱠᱚᱫᱚ ᱵᱟᱹᱱᱩᱜᱼᱟ ᱮᱠᱫᱚᱢ ᱜᱮ᱾ ᱱᱚᱛᱮ ᱫᱚ ᱮᱠᱫᱚᱢ ᱚᱱᱟ ᱥᱟᱨᱡᱚᱢ ᱫᱟᱨᱮ ᱠᱚᱜᱮ, ᱟᱨ ᱵᱟᱝᱠᱷᱟᱱ ᱫᱚ ᱚᱱᱟ ᱠᱷᱮᱛ ᱵᱟᱹᱫᱽ ᱠᱚᱨᱮ ᱮᱠᱫᱚᱢ᱾ ᱪᱟᱥ ᱠᱷᱮᱛ ᱠᱚᱜᱮ ᱢᱮᱱᱟᱜᱼᱟ, ᱮᱠᱫᱚᱢ ᱥᱚᱢᱟᱱ ᱜᱮᱭᱟ ᱱᱚᱛᱮ ᱫᱚ᱾
ᱦᱮᱸᱻ᱾
ᱚᱱᱠᱟᱱ ᱰᱩᱝᱨᱤ ᱦᱚᱸ ᱵᱟᱝ ᱧᱮᱞᱚᱜᱼᱟ ᱱᱚᱛᱮ ᱫᱚ᱾ ᱟ
ᱟᱞᱮ ᱫᱤᱥᱚᱢ ᱦᱚᱸ ᱚᱱᱠᱟᱜᱤ ᱱᱚᱛᱮ ᱫᱚ ᱵᱟᱹᱱᱩᱜᱼᱟ, ᱵᱩᱨᱩ ᱠᱚᱫᱚ ᱰᱩᱝᱨᱤ ᱠᱚᱫᱚ᱾
ᱵᱤᱨ ᱠᱚ ᱢᱮᱱᱟᱜ ᱜᱮᱭᱟ ᱥᱮ ᱵᱟᱝ?
ᱵᱤᱨᱠᱩ ᱱᱚᱛᱮ ᱢᱮᱱᱟᱜ ᱜᱮᱭᱟ ᱟᱫᱚ ᱥᱟᱹᱜᱤᱧ ᱥᱟᱹᱜᱤᱧ ᱛᱮ ᱢᱮᱱᱟᱜᱼᱟ᱾ ᱚᱱᱠᱟ ᱥᱩᱯᱩᱨ ᱨᱮᱫᱚ ᱵᱟᱹᱱᱩᱜᱼᱟ ᱱᱟᱦᱟᱜ᱾
ᱟᱹᱻ᱾
ᱟᱰᱤ ᱥᱟᱹᱜᱤᱧ ᱥᱟᱹᱜᱤᱧ ᱛᱮ᱾
ᱚᱱᱠᱟ ᱥᱟᱨᱡᱚᱢ ᱥᱟᱠᱟᱢ ᱠᱩ ᱥᱮ ᱥᱟᱨᱡᱚᱢ ᱫᱟᱹᱛᱟᱹᱱᱤ ᱠᱚ ᱠᱩ ᱯᱮ ᱟᱹᱜᱩᱭ ᱜᱮᱭᱟ ᱥᱮ ᱵᱟᱝ ᱜᱮ?
ᱟᱞᱮ ᱫᱚ ᱵᱟᱞᱮ ᱟᱹᱜᱩᱭᱟ ᱜᱚᱝᱠᱮ ᱚᱱᱟ ᱠᱚᱫᱚ ᱱᱟᱦᱟᱸᱜ᱾ ᱥᱟᱠᱟᱢ ᱠᱚᱫᱚᱞᱮ ᱟᱹᱜᱩᱭ ᱜᱮᱭᱟ ᱚᱠᱛᱚ ᱚᱠᱛᱚ ᱨᱮ᱾
ᱚᱠᱛᱚᱮ ᱱᱚᱜᱼᱚᱭ ᱵᱟᱯᱞᱟ ᱵᱷᱟᱸᱰᱟᱱ ᱚᱱᱟ ᱠᱚᱨᱮ ᱜᱮ ᱵᱟᱝ?
ᱦᱮᱸ ᱚᱱᱟ ᱠᱚᱨᱮ ᱜᱮ ᱟᱨ ᱵᱟᱝᱠᱷᱟᱱ ᱫᱚ ᱵᱟᱝᱞᱮ ᱟᱹᱜᱩᱭᱟ ᱱᱚᱛᱮ ᱛᱷᱚᱲᱟ ᱥᱟᱹᱜᱤᱧ ᱥᱟᱹᱜᱤᱧ ᱛᱮᱜᱤ ᱢᱮᱱᱟᱜᱼᱟ᱾
ᱟᱸᱻ᱾ ᱟᱞᱮ ᱥᱮᱱ ᱫᱚ ᱥᱩᱨ ᱜᱮᱭᱟ ᱟᱫᱚ ᱢᱚᱱᱮ ᱞᱮᱠᱷᱟᱱ ᱜᱮ ᱥᱟᱠᱟᱢ ᱥᱟᱦᱟᱱ ᱠᱚ ᱵᱤᱨ ᱠᱷᱚᱱ ᱫᱚᱢ ᱟᱹᱜᱩ ᱫᱟᱲᱮᱜ ᱜᱮᱭᱟ᱾
ᱦᱚ ᱞᱟᱹᱭ ᱢᱮ?
ᱟᱨᱚ ᱛᱮᱦᱮᱧ ᱜᱟᱯᱟ ᱦᱚᱸ ᱩᱱᱠᱩ ᱵᱤᱨ ᱠᱚᱨᱮ ᱩᱫᱽ ᱩᱫᱽ ᱠᱚ ᱯᱩᱴᱠᱟᱹ ᱠᱚ ᱡᱟᱱᱟᱢᱚᱜ ᱠᱟᱱᱟ ᱚᱱᱟ ᱠᱚᱨᱮ ᱦᱚᱸ ᱟᱹᱜᱩ ᱦᱩᱭᱩᱜ ᱠᱟᱱ ᱜᱮᱭᱟ᱾ ᱟᱫᱚ ᱥᱩᱨ ᱤᱭᱟᱹᱛᱮ ᱢᱚᱱᱮ ᱞᱮᱠᱷᱟᱱ ᱜᱮᱢ ᱪᱟᱞᱟᱣ ᱫᱟᱲᱮᱭᱟᱜᱼᱟ᱾
ᱚ ᱚᱱᱛᱮ ᱫᱚ ᱩᱫᱽ ᱠᱚ ᱡᱟᱱᱟᱢᱚᱜ ᱠᱟᱱᱟ ᱱᱮᱛᱟᱨ ᱨᱮ?
ᱚᱱᱟ ᱵᱤᱨ ᱩᱫ ᱡᱟᱱᱟᱢᱚᱜ ᱜᱮ ᱛᱮᱦᱤᱧ ᱜᱟᱯᱟ ᱯᱩᱴᱠᱟᱹ ᱥᱟᱶ ᱥᱟᱶᱛᱮ ᱚᱱᱟ ᱠᱟᱹᱴᱤᱡᱟᱜ ᱡᱟᱦᱟᱸ ᱦᱮᱸᱫᱮ ᱩᱫ ᱢᱮᱱᱟᱜ ᱟᱠᱟᱫᱟ
ᱦᱮᱸᱫᱮᱣᱟᱜ
ᱦᱮᱸ ᱦᱩᱸ ᱚᱱᱟ ᱠᱚ ᱛᱮᱤᱦᱤᱧ ᱜᱟᱯᱟ ᱫᱚ ᱵᱤᱨ ᱨᱮ ᱡᱟᱱᱟᱢᱚᱜ ᱜᱮᱭᱟ ᱥᱮ?
ᱟᱞᱮ ᱥᱮᱫ ᱫᱚ ᱱᱟᱦᱟᱸᱜ ᱚᱱᱟ ᱫᱟᱸᱥᱟᱭ ᱵᱚᱸᱜᱟ ᱨᱮ ᱡᱟᱱᱟᱢᱚᱜᱼᱟ᱾
ᱚᱸᱻ᱾
ᱟᱞᱮ ᱫᱚ ᱟᱫᱚ ᱤᱭᱟᱹ ᱞᱮ ᱢᱮᱛᱟᱜ ᱠᱟᱱᱟ ᱱᱚᱛᱮ ᱫᱚ ᱚᱱᱟ ᱰᱷᱟᱴ ᱩᱫᱽ᱾
ᱚ
ᱟᱹᱰᱤ ᱥᱚᱠᱛᱚ ᱥᱤᱵᱤᱞᱟ᱾
ᱟᱹᱰᱤ ᱥᱚᱠᱛᱚ ᱵᱟ
ᱛᱷᱚᱲᱟ ᱥᱟᱥᱟᱝ ᱫᱷᱟᱨᱟ ᱧᱮᱞᱚᱜ-ᱟ ᱱᱟᱦᱟᱜ
ᱦᱮᱸ ᱟᱨ ᱱᱤᱛᱚᱜ ᱫᱚ ᱡᱟᱦᱟᱱᱟᱜ ᱠᱟᱹᱢᱤ ᱠᱚᱫᱚ ᱚᱱᱠᱟ ᱫᱚ ᱵᱟᱹᱱᱩᱜ ᱜᱮᱭᱟ ᱵᱟᱝ
ᱵᱟᱹᱱᱩᱜ-ᱟ ᱱᱤᱛᱳᱜ ᱫᱚ ᱚᱱᱠᱟ
ᱮᱻ ᱟᱨ ᱚᱱᱠᱟ ᱜᱟᱹᱭ ᱰᱟᱝᱨᱟ ᱠᱚ
ᱦᱮᱸ ᱢᱮᱱᱟᱜ ᱠᱚᱣᱟ ᱩᱱᱠᱩ ᱠᱚᱫᱚ ᱦᱮᱸ ᱩᱱᱠᱩ ᱠᱚᱛᱮᱜᱤ ᱪᱟᱥᱠᱩ ᱦᱩᱭᱩᱜ ᱠᱟᱱᱟ
ᱦᱩᱻᱸ ᱟᱫᱚ ᱟᱹᱛᱤᱧ ᱠᱚᱯᱮ ᱤᱫᱤᱠᱟᱫ ᱠᱚᱣᱟ ᱥᱮ
ᱵᱟᱝᱢᱟ ᱱᱚᱛᱮ ᱢᱟ ᱵᱟᱞᱮ ᱛᱚ ᱤᱭᱟᱹ ᱟᱹᱛᱤᱧ ᱠᱚᱣᱟ ᱛᱚᱞ
ᱟᱫᱚ ᱡᱚᱢ ᱠᱚᱫᱚ ᱛᱟᱦᱚᱞᱮ ᱜᱷᱟᱥ ᱠᱚᱯᱮ ᱜᱮᱫ ᱟᱹᱜᱩ ᱠᱚᱣᱟ ᱥᱮ ᱚᱱᱠᱟ ᱵᱩᱥᱩᱵ ᱠᱚᱛᱮ ᱜᱮ
ᱵᱟᱞᱮ ᱜᱮᱫ ᱠᱚ ᱜᱮᱫ ᱦᱚᱸ ᱤᱱᱟᱹ ᱛᱚᱞ ᱛᱮᱜᱮ ᱠᱚ ᱵᱤ ᱵᱟᱲᱟᱜ-ᱟ ᱡᱚᱢ ᱵᱤᱜ-ᱟ
ᱚᱻ ᱟᱪᱪᱷᱟ ᱚᱱᱠᱟ ᱥᱟᱸᱜᱮ ᱫᱚ ᱵᱟᱹᱱᱩᱜ ᱠᱚᱣᱟ ᱱᱩᱠᱩ ᱪᱟᱥ ᱨᱮ ᱚᱨ ᱞᱟᱹᱜᱤᱫ ᱜᱮ ᱡᱟᱦᱟᱸ ᱥᱮᱫ
ᱥᱟᱸᱜᱮ ᱦᱚᱸ ᱢᱮᱱᱟᱜ ᱠᱚᱜᱮᱭᱟ ᱤᱱᱠᱟᱹ ᱱᱤᱭᱟᱹ ᱛᱟᱨ ᱱᱤᱭᱟᱹ ᱠᱚ ᱚᱠᱛᱮ ᱨᱮᱫᱚ ᱱᱟᱦᱟᱜ ᱤᱨᱟᱹᱞ ᱜᱚᱴᱮᱱ ᱮᱭᱟᱭ ᱜᱚᱴᱮᱱ ᱛᱩᱨᱩᱭ ᱜᱚᱴᱮᱱ ᱜᱮᱞ ᱜᱚᱴᱮᱱ ᱦᱟᱹᱵᱤᱡ ᱠᱚ ᱫᱚᱦᱚ ᱠᱚᱣᱟ ᱟᱨ ᱩᱱᱟᱹᱜ ᱵᱟᱝ
ᱩ ᱚᱱᱮ ᱪᱚ ᱥᱟᱸᱜᱮ ᱜᱮ ᱢᱮᱱᱟᱜ ᱠᱚ
ᱦᱳᱭ
ᱟᱫᱚ ᱜᱩᱯᱤ ᱫᱚ ᱵᱟᱯᱮ ᱪᱟᱞᱟᱣ ᱵᱟᱲᱟᱜ ᱜᱮᱭᱟ ᱵᱟᱯᱮ ᱤᱫᱤ ᱠᱚᱜᱮᱭᱟ
ᱟᱞᱮ ᱱᱚᱛᱮ ᱫᱚ ᱵᱟᱞᱮ ᱜᱩᱯᱤ ᱠᱚᱣᱟ ᱦᱟᱸᱜ
ᱟᱫᱚ ᱚᱱᱟ ᱞᱟᱡ ᱠᱚᱫᱚ ᱵᱤᱜ ᱛᱟᱠᱚᱣᱟ ᱥᱮ ᱵᱟᱝ ᱵᱤᱜ ᱛᱟᱠᱚᱣᱟ ᱚᱱᱠᱟ ᱛᱚᱞ ᱠᱟᱱ ᱠᱷᱟᱡ ᱫᱚᱢ ᱛᱤᱱᱟᱹᱜ ᱮ ᱡᱚᱢᱟᱭ ᱛᱮ ᱵᱟᱭ ᱫᱟᱬᱟ ᱵᱟᱲᱟ ᱞᱮᱠᱷᱟᱱ ᱫᱚ ᱯᱷᱟᱨᱱᱟ ᱵᱟᱭ ᱟᱹᱭᱠᱟᱹᱣᱟ
ᱵᱟᱝᱟ ᱤᱭᱟᱹ ᱨᱮᱞᱮ ᱛᱚᱞ ᱠᱚᱫᱚ ᱵᱟᱹᱭᱦᱟᱹᱲ ᱨᱮᱜᱮ
ᱚ ᱵᱟᱹᱭᱦᱟᱹᱲ ᱨᱮᱜᱮ ᱚᱱᱟ ᱡᱮᱞᱮᱧᱚᱜ ᱵᱟᱵᱮᱨ ᱛᱮ ᱢᱟᱱᱮ ᱪᱟᱹᱰᱤᱭᱟᱹᱣ ᱠᱚᱣᱟᱯᱮ ᱵᱟᱝ ᱟᱪᱪᱷᱟ
ᱱᱤᱭᱟᱹᱜ ᱠᱚ ᱢᱮᱱᱛᱮ
ᱟᱞᱮ ᱫᱚ ᱦᱟᱸᱜ ᱛᱤᱦᱤᱧ ᱜᱟᱯᱟ ᱦᱩᱲᱩ ᱠᱚᱠᱚ ᱨᱚᱦᱚᱭ ᱞᱮᱠᱷᱟᱡ ᱫᱚ ᱦᱟᱱᱮ ᱵᱤᱨ ᱫᱷᱟᱨᱮ ᱥᱮᱱ ᱠᱚ ᱤᱫᱤ ᱠᱚᱣᱟ ᱠᱚ ᱵᱤᱨ ᱥᱟᱭᱤᱰ ᱠᱚᱨᱮ ᱚᱱᱟ ᱠᱚᱨᱮ ᱜᱮᱠᱚ ᱜᱩᱯᱤ ᱠᱚᱣᱟ ᱠᱚ ᱦᱩᱸ ᱵᱟᱹᱫ ᱠᱚᱨᱮ ᱫᱚ ᱜᱚᱴᱟ ᱦᱟᱸ ᱦᱩᱲᱩ ᱛᱮ ᱮᱥᱮᱫ ᱪᱟᱵᱟᱜ ᱥᱮ ᱨᱚᱦᱚᱭ ᱟᱠᱟᱜ-ᱟ ᱠᱚ ᱜᱚᱴᱟ
ᱦᱳᱭ ᱤᱱᱟᱹ ᱠᱚ ᱚᱠᱛᱮ ᱨᱮᱢᱟ ᱵᱟᱭ ᱜᱟᱱᱚᱜ-ᱟ ᱵᱟᱹᱫᱽ ᱠᱚᱨᱮ ᱛᱚᱞᱢᱟ ᱱᱟᱦᱟᱜ ᱟᱞᱮ ᱦᱚᱸ ᱤᱱᱟᱹ ᱛᱷᱚᱲᱟ ᱫᱤᱱ ᱱᱟᱦᱟᱜ ᱮᱴᱠᱮ ᱴᱚᱬᱮᱜ ᱟᱞᱮ
ᱦᱩᱸ
ᱩᱱᱠᱩ ᱪᱟᱹᱰᱤᱭᱟᱹᱣ ᱵᱟᱲᱟ ᱠᱚ ᱞᱟᱹᱜᱤᱛ
ᱚᱻ ᱟᱫᱚ ᱠᱷᱮᱛ ᱵᱟᱹᱫᱽ ᱠᱚᱨᱮ ᱜᱚᱴᱟ ᱯᱮᱨᱮᱡ ᱠᱚ ᱚᱠᱟᱨᱮᱢ ᱪᱟᱹᱰᱭᱟᱹᱣᱭᱟ ᱵᱟᱝ
ᱦᱮᱸ
ᱟᱨ ᱟᱲᱟᱜ ᱛᱮᱦᱚᱸ ᱵᱟᱝ ᱜᱟᱱᱚᱜ-ᱟ
ᱵᱟᱭ ᱜᱟᱱᱚᱜᱼᱟ ᱟᱫᱚ ᱚᱱᱟ ᱤᱭᱟᱹᱛᱮ ᱛᱷᱚᱲᱟ ᱫᱤᱱ ᱟᱴᱠᱮᱴᱚᱲᱮᱼᱟ ᱟᱻᱣ ᱦᱟᱱᱛᱮ ᱟᱨᱦᱚᱸ ᱦᱩᱲᱩ ᱠᱚ ᱤᱨ ᱨᱟᱠᱟᱵ ᱵᱟᱲᱟ ᱞᱮᱱ ᱠᱷᱟᱱ ᱫᱚ
ᱦᱮᱸ ᱦᱮᱸ ᱟᱫᱚ ᱠᱷᱮᱛ ᱠᱚᱨᱮ ᱡᱚᱠᱷᱚᱱ ᱫᱚ ᱦᱟᱸᱜ ᱜᱚᱴᱟ ᱜᱮ ᱯᱷᱟᱸᱠᱟ ᱛᱟᱦᱮᱱᱟ
ᱦᱮᱸ ᱜᱚᱴᱟ ᱜᱮ ᱯᱷᱟᱠᱟ ᱛᱟᱦᱮᱱᱟ ᱟᱫᱚᱞᱮ ᱨᱟᱲᱟ ᱵᱟᱲᱟ ᱠᱚᱣᱟ ᱦᱮᱸ
ᱟ ᱚᱱᱠᱟ ᱢᱮᱨᱚᱢ ᱠᱚᱫᱚ
ᱦᱮᱸ ᱢᱮᱨᱚᱢ ᱠᱚᱦᱚᱸ ᱢᱮᱱᱟᱜ ᱠᱚᱣᱟ
ᱚᱸᱻ ᱱᱚᱛᱮ ᱫᱚ ᱱᱟᱦᱟᱜ ᱡᱚᱛᱚ ᱞᱮᱠᱟ ᱜᱮ ᱟᱹᱥᱩᱞ ᱠᱚᱫᱚ ᱦᱩᱭᱩᱜ ᱠᱟᱱᱟ ᱵᱚᱞᱮ ᱢᱮᱨᱚᱢ ᱠᱚ ᱥᱩᱠᱨᱤ ᱠᱚ ᱥᱤᱢ ᱠᱚ ᱱᱤᱭᱟᱹ ᱠᱚ
ᱟᱨ ᱟᱵᱚ ᱫᱚ ᱦᱩ ᱟᱵᱚ ᱫᱚᱵᱚᱱ ᱟᱹᱥᱩᱞ ᱠᱚᱜᱮᱭᱟ ᱥᱮ ᱟᱹᱩᱥᱩᱞ ᱦᱚᱸ
ᱦᱳᱭ ᱦᱳᱭ
ᱴᱷᱤᱠ ᱜᱮᱭᱟ ᱢᱟ ᱛᱟᱦᱚᱞᱮ ᱱᱤᱝᱠᱟ ᱜᱮ ᱦᱟᱸᱜ ᱟᱨᱦᱚ ᱦᱟᱸᱜ ᱨᱚᱯᱚᱲ ᱦᱩᱭᱩᱜᱼᱟ ᱾
ᱚ ᱴᱷᱤᱠ ᱴᱷᱤᱠ ᱴᱷᱤᱠ ᱜᱚᱢᱠᱮ ᱴᱷᱤᱠ ᱦᱮᱸ